ᱦᱮᱞᱳ
ᱦᱮ ᱞᱟᱹᱭᱫᱤᱧ ᱤᱧᱟᱹᱜ ᱨᱚᱲ ᱟᱸᱡᱚᱢ ᱧᱟᱢᱚᱜ ᱠᱟᱱᱟ᱾
ᱦᱮᱞᱳ
ᱟᱪᱪᱷᱟ
ᱤᱧᱟᱜ ᱪᱮᱠᱟ ᱟᱡᱚ ᱢᱚᱜ ᱠᱟᱱᱟ᱾
ᱦᱮ ᱟᱵᱤᱱᱟᱜ ᱦᱚ ᱟᱸᱡᱚᱢ ᱧᱟᱢᱚᱜ ᱠᱟᱱᱟ ᱛᱟᱦᱚᱞᱮ ᱱᱤᱛᱚᱜ ᱫᱚ ᱪᱮᱫ ᱠᱚᱵᱤᱱ ᱪᱤᱠᱟᱹ ᱵᱟᱲᱟᱭ ᱫᱟ
ᱪᱤᱠᱟᱹ ᱵᱚᱞᱛᱮ ᱪᱮᱫ ᱦᱚ ᱵᱟᱹᱞᱤᱧ ᱪᱤᱠᱟᱹ ᱵᱟᱲᱟᱭ ᱫᱟ ᱦᱚᱜᱼᱚᱭ ᱫᱩᱲᱩᱵ ᱵᱟᱲᱟᱟᱜ ᱜᱮ ᱦᱩᱭᱩᱜ ᱠᱟᱱᱟ ᱾
ᱚᱻ ᱟᱪᱪᱷᱟ
ᱟᱹᱵᱤᱱ ᱫᱚ
ᱡᱚᱢ ᱵᱟᱲᱟ ᱠᱚᱫᱚ ᱦᱩᱭ ᱱᱟ᱾
ᱦᱮᱸ ᱡᱚᱢ ᱵᱟᱲᱟ ᱠᱚᱢᱟ ᱦᱩᱭ ᱠᱟᱱ ᱜᱮᱭᱟ
ᱚ
ᱟᱹᱵᱤᱱ ᱪᱮᱫ ᱠᱚᱵᱤᱱ ᱪᱤᱠᱟᱹ ᱵᱟᱲᱟᱭ
ᱩᱱ ᱦᱚᱸ ᱱᱚᱝᱠᱟ ᱜᱮ ᱱᱚᱣᱟ ᱡᱚᱢ ᱵᱟᱲᱟ ᱠᱟᱛᱮ ᱜᱮ ᱦᱟᱸᱜ ᱠᱷᱟᱱ ᱠᱟᱹᱴᱤᱡ ᱤᱧ ᱛᱟᱲᱟᱢ ᱵᱟᱨᱟᱭ ᱫᱟ ᱡᱚᱢ ᱠᱚᱫᱚ ᱢᱩᱪᱟᱹᱫ ᱱᱟ᱾
ᱛᱟᱯᱚᱨᱮ ᱵᱷᱟᱜᱤ ᱜᱮ ᱢᱮᱱᱟᱜ ᱵᱤᱱᱟ
ᱦᱮ ᱱᱤᱛᱚᱜ ᱫᱚ ᱦᱟᱜ ᱠᱷᱟᱱ ᱱᱟᱯᱟᱭ ᱜᱮ ᱢᱤᱱᱟᱹᱧᱟ ᱚᱲᱟᱜ ᱨᱮᱱ ᱦᱚᱲ ᱠᱚ ᱦᱚᱸ ᱡᱷᱚᱛᱚ ᱜᱮ ᱱᱟᱯᱟᱭ ᱜᱮ ᱟᱢ ᱜᱮ ᱞᱟᱹᱭ ᱢᱮ ᱚᱠᱟ ᱞᱮᱠᱟ ᱢᱮᱱᱟᱜ ᱢᱮᱭᱟ
ᱦᱮᱸ ᱤᱧ ᱦᱚᱸ ᱟᱹᱰᱤ ᱵᱮᱥ ᱜᱮ ᱢᱮᱱᱟᱜ ᱠᱟᱫᱤᱧᱟ ᱟᱨ ᱚᱲᱟᱜ ᱚᱲᱟᱜ ᱨᱮᱱ ᱦᱚᱲ
ᱚ ᱛᱟᱦᱞᱮ ᱱᱚᱣᱟ ᱫᱟᱜ ᱡᱟᱹᱯᱩᱫ ᱨᱮ ᱠᱷᱮᱞᱳᱰ ᱠᱚᱫᱚ ᱵᱤᱱ ᱪᱟᱞᱟᱜ ᱠᱟᱱᱟ ᱥᱮ ᱵᱟᱝ ᱫᱟᱜ ᱫᱟᱜ ᱛᱮ ᱵᱚᱞ ᱠᱷᱮᱞ
ᱦᱳᱭ ᱪᱟᱞᱟᱣ ᱢᱟ ᱵᱟᱝ ᱦᱩᱭᱩᱜ ᱠᱟᱱ ᱜᱮᱭᱟ ᱟᱨ ᱦᱚᱸ ᱦᱩᱲᱩ ᱨᱚᱦᱚᱭ ᱠᱚᱢᱟ ᱢᱟ ᱦᱩᱭᱩᱜ ᱠᱟᱱ ᱜᱮᱭᱟ ᱚᱱᱟ ᱠᱷᱟᱹᱛᱤᱨ ᱫᱟᱨᱤ ᱪᱟᱞᱟ ᱦᱩᱭᱩᱜ ᱨᱚᱦᱚᱭ ᱟᱹᱭᱩᱵ ᱵᱟᱲᱟ ᱚᱲᱟᱜ ᱦᱮᱜ
ᱟᱪᱪᱷᱟ ᱞᱟᱹᱭ ᱜᱟᱱᱚᱜᱼᱟ ᱱᱚᱣᱟ ᱥᱮᱛᱟᱜ ᱨᱮᱵᱤᱱ ᱩᱰᱩᱝᱼᱚᱜ ᱠᱟᱱᱟ ᱟᱨ ᱱᱤᱛ ᱫᱚ ᱵᱤᱱ ᱨᱩᱣᱟᱹᱲ ᱠᱟᱱᱟ ᱵᱟᱝ
ᱦᱳᱭ ᱦᱳᱭ
ᱚ
ᱦᱮᱸ
ᱟᱹᱵᱤᱱ ᱢᱟ ᱛᱟᱦᱚᱞᱮ ᱵᱤᱱ ᱪᱟᱞᱟᱣ ᱵᱟᱲᱟᱜ ᱠᱟᱱ ᱜᱮᱭᱟ ᱠᱷᱮᱞ
ᱮᱸ ᱦᱮᱸ ᱠᱷᱮᱞ ᱫᱚ ᱪᱟᱞᱟᱣ ᱵᱟᱲᱟ ᱦᱩᱭ ᱞᱮᱱᱟ᱾ ᱚ ᱠᱤᱪᱷᱩ ᱫᱤᱱ ᱞᱟᱦᱟ ᱜᱮ ᱟᱫᱚ ᱵᱤᱱᱤᱰ ᱠᱚᱦᱚᱸ ᱦᱤᱡᱩᱜ ᱦᱩᱭᱩᱜ ᱠᱟᱱ ᱛᱟᱞᱮᱭᱟ ᱟᱫᱚ ᱚᱱᱟ ᱠᱷᱟᱹᱛᱤᱨ ᱟᱫᱚ ᱱᱚᱣᱟ ᱠᱤᱪᱷᱩ ᱫᱤᱱ ᱫᱚ ᱵᱚᱱᱫᱚ ᱦᱩᱭ ᱟᱠᱟᱱᱟ ᱠᱷᱮᱞ ᱠᱚᱫᱚ ᱞᱟᱹᱭ ᱜᱟᱱᱚᱜᱼᱟ᱾ ᱟᱛᱳ ᱨᱮᱜᱮ ᱦᱟᱸᱜ ᱠᱷᱟᱱ ᱡᱟᱦᱟᱸ ᱜᱚᱰᱟ ᱢᱮᱱᱟᱜᱼᱟ ᱚᱸᱰᱮ ᱜᱮ ᱦᱟᱸᱜ ᱠᱷᱮᱞ ᱵᱟᱲᱟ ᱦᱩᱭᱩᱜ ᱠᱟᱱᱟ
ᱱᱳᱭᱟ ᱟᱹᱛᱩ ᱨᱮᱱᱟᱜ ᱜᱚᱰᱟ ᱠᱚᱨᱮ ᱜᱮ ᱯᱮ ᱯᱮᱠᱴᱤᱥ ᱵᱟᱲᱟᱭ ᱫᱟ
ᱦᱮᱸ ᱟᱫᱚ ᱵᱟᱨᱦᱮ ᱥᱮᱫ ᱫᱚ ᱚᱱᱠᱟ ᱫᱚ ᱵᱟᱝ ᱪᱟᱞᱟᱣ ᱵᱟᱲᱟ ᱦᱩᱭ ᱟᱠᱟᱱᱟ
ᱵᱟᱨᱮ ᱥᱮᱫ ᱢᱟ ᱠᱷᱮᱞ ᱴᱟᱜ ᱫᱚ ᱥᱩᱨᱩᱜ ᱠᱟᱱ ᱜᱮᱭᱟ ᱢᱟᱱᱮ ᱮᱛᱚᱦᱚᱵᱚᱜ ᱠᱟᱱ ᱜᱮᱭᱟ
ᱦᱮᱸ ᱠᱤᱪᱷᱩ ᱥᱮᱨ ᱫᱚ ᱢᱤᱫᱴᱟᱝ ᱵᱟᱨᱮ ᱫᱚ ᱞᱟᱹᱭ ᱜᱟᱱᱚᱜᱼᱟ ᱮᱦᱚᱵ ᱠᱟᱱ ᱜᱮᱭᱟ ᱱᱚᱱᱠᱟᱜᱮ ᱮᱦᱚᱵᱚᱜ ᱮᱦᱚᱵᱚᱜᱼᱟ ᱱᱚᱣᱟ ᱟᱜᱚᱥᱴ ᱪᱟᱸᱫᱳ ᱨᱮᱫᱚ ᱦᱟᱜ ᱠᱟᱱ ᱞᱟᱹᱭ ᱜᱟᱱᱚᱜ ᱟᱫᱚ ᱞᱮᱛᱟᱨ ᱨᱮᱜᱮ ᱦᱩᱭ ᱤᱫᱤᱜᱼᱟ ᱠᱷᱮᱞᱳᱰ ᱫᱚ
ᱦᱮ
ᱛᱟᱦᱞᱮ ᱟᱯᱮ ᱥᱮᱫ ᱫᱚ ᱱᱚᱝᱠᱟᱱ ᱢᱟᱨᱟᱝ ᱢᱟᱨᱟᱝ ᱠᱷᱮᱞ ᱫᱚᱯᱮ ᱥᱟᱵ ᱵᱟᱲᱟᱭ ᱜᱮᱭᱟ ᱥᱮ ᱵᱟᱝ ᱥᱮ ᱱᱚᱝᱠᱟ ᱦᱩᱭᱩᱜ ᱜᱮᱭᱟ ᱥᱮ ᱟᱯᱮ ᱥᱮᱫ᱾
ᱜᱚᱝᱠᱮ ᱟᱞᱮ ᱢᱟ ᱪᱷᱴᱚ ᱠᱷᱟᱴᱚ ᱠᱷᱮᱞ
ᱜᱚᱝᱠᱮ ᱠᱟᱹᱴᱤᱡ ᱟᱵᱤᱱᱟᱜ ᱨᱚᱲ ᱵᱟᱝ ᱟᱸᱡᱚᱢ ᱧᱟᱢᱚᱜ ᱠᱟᱱᱟ,
ᱱᱤᱛᱳᱜ ᱴᱷᱤᱠ ᱜᱮ ᱟᱸᱡᱚᱢᱚᱜ ᱠᱟᱱᱟ?
ᱦᱮᱸ ᱱᱤᱛᱚᱜ ᱫᱚ ᱴᱷᱤᱠ ᱜᱮᱭᱟ᱾
ᱚᱸ ᱞᱟᱹᱭ ᱞᱟᱹᱭ ᱦᱩᱭᱩᱜ ᱠᱟᱱᱟ ᱡᱮ ᱢᱟᱱᱮ ᱩᱱᱟᱹᱜ ᱢᱟ ᱢᱟᱨᱟᱝ ᱢᱟᱨᱟᱝ ᱯᱞᱤᱭᱟᱨ ᱫᱚ ᱵᱟᱝ ᱠᱟᱱ ᱜᱮᱭᱟᱞᱮ ᱢᱟᱱᱮ ᱪᱷᱳᱴᱚ ᱠᱷᱟᱴᱳ ᱯᱞᱤᱭᱟᱨ ᱜᱮ,
ᱢᱟᱱᱮ ᱤᱧ ᱫᱩᱧ ᱞᱟᱹᱭ ᱦᱚᱪᱚᱭᱫᱟ, ᱟᱛᱳ ᱠᱚᱨᱮ ᱚᱱᱠᱟᱱᱟᱜ ᱡᱩᱫᱤ ᱢᱟᱨᱟᱝ ᱢᱟᱨᱟᱝ ᱠᱷᱮᱞᱮᱫ, ᱠᱷᱮᱞ ᱦᱩᱭᱩᱜ ᱜᱮᱭᱟ ᱟᱫᱚ ᱟᱢ ᱦᱚᱸᱢ ᱧᱮᱞ ᱠᱚᱢ ᱪᱟᱞᱟᱜ ᱜᱮᱭᱟ ᱱᱚᱝᱠᱟᱛᱮ, ᱯᱞᱤᱭᱟᱨ ᱫᱚ ᱤᱧᱦᱚᱸ ᱵᱟᱝ ᱠᱟᱱ ᱜᱤᱭᱟᱹᱧ᱾
ᱢᱟᱱᱮ ᱢᱟᱨᱟᱝ ᱢᱟᱨᱟᱝ ᱠᱷᱮᱞ ᱫᱚ ᱢᱟᱱᱮ ᱨᱮᱠᱚᱢᱟᱜ ᱫᱚ ᱟᱛᱳ ᱠᱚᱨᱮ ᱢᱟ ᱵᱟᱝ ᱦᱩᱭᱩᱜ ᱵᱟᱲᱟᱜ ᱜᱮᱭᱟ ᱢᱟᱱᱮ ᱮᱢᱱᱤ ᱚᱱᱱᱚ ᱡᱟᱭᱜᱟ ᱠᱚᱨᱮ ᱦᱩᱭ ᱵᱟᱲᱟᱜ ᱜᱮᱭᱟ ᱚᱱᱟ ᱯᱟᱸᱪ ᱞᱟᱠᱷ, ᱪᱷᱚ ᱞᱟᱠᱷ, ᱥᱟᱛ ᱞᱟᱠᱷ ᱞᱮᱠᱟ ᱫᱷᱟᱢᱟᱠᱟ ᱠᱚ ᱦᱩᱭ ᱵᱟᱲᱟᱜ ᱜᱮᱭᱟ ᱚᱱᱟ ᱠᱚ ᱧᱮᱞ ᱪᱟᱞᱟᱣ ᱵᱟᱲᱟ ᱦᱩᱭᱩᱜ ᱜᱮᱭᱟ᱾
ᱚ᱾ ᱟᱵᱚ ᱥᱮᱫ ᱫᱚ ᱢᱟᱨᱟᱝ ᱞᱟᱹᱭ ᱜᱟᱱᱚᱜᱼᱟ ᱢᱟᱨᱟᱝ ᱠᱷᱮᱞ ᱛᱮᱫᱚ ᱞᱟᱹᱭ ᱜᱟᱱᱚᱜᱼᱟ᱾ ᱟᱞᱮ ᱥᱮᱫ ᱫᱚ ᱮᱜ ᱱᱚᱣᱟ ᱡᱳᱨ ᱦᱟᱸᱜ ᱛᱟᱦᱮᱸᱱᱟ ᱛᱤᱱ, ᱪᱟᱨ ᱞᱟᱠᱷ, ᱱᱚᱝᱠᱟ ᱠᱚ ᱫᱚᱦᱚᱭ ᱜᱮᱭᱟ ᱟᱨ ᱵᱟᱝᱠᱷᱟᱱ ᱢᱤᱫ ᱞᱟᱠᱷ᱾
ᱦᱩᱸ ᱟᱯᱮ ᱥᱮᱫ ᱢᱟ ᱚᱝᱠᱟ ᱵᱟᱝ?
ᱦᱮᱸ ᱱᱚᱣᱟ ᱜᱮ, ᱱᱚᱣᱟ ᱠᱷᱚᱱ ᱵᱟᱹᱲᱛᱤ ᱫᱚ ᱦᱟᱸᱜ ᱠᱟᱱ ᱵᱟᱝ ᱤᱧ ᱧᱮᱞ ᱠᱟᱫᱟ ᱾
ᱵᱟᱝ ᱟᱞᱮ ᱥᱮᱫ ᱢᱟ ᱥᱟᱛ ᱞᱟᱠᱷ ᱫᱷᱟᱨᱤᱡ ᱧᱮᱞ ᱠᱟᱜ ᱜᱮᱭᱟ᱾
ᱚ᱾ ᱟᱨ ᱠᱤᱪᱷᱩ ᱠᱤᱪᱷᱩ ᱡᱟᱭᱜᱟ ᱫᱚ ᱦᱩᱭ ᱦᱚᱸ ᱦᱩᱭᱩᱜ ᱜᱮᱭᱟ, ᱡᱟᱦᱟᱸ ᱫᱚ ᱚᱛᱤᱨᱤᱠᱛᱚ ᱜᱮ ᱢᱤᱫᱴᱟᱝ ᱢᱟᱨᱟᱝ ᱮᱢᱟᱣᱩᱱᱴ ᱨᱮᱱᱟᱜ ᱠᱚ ᱮᱢ ᱜᱮᱭᱟ᱾ ᱟᱫᱚ ᱚᱸᱰᱮ ᱫᱚ ᱵᱟᱝ ᱪᱟᱞᱟᱣ ᱵᱟᱲᱟ ᱦᱩᱭ ᱠᱟᱱᱟ᱾ ᱟᱞᱮ ᱟᱛᱩᱣᱟᱜ ᱟᱥᱮ ᱯᱟᱥᱮ, ᱡᱟᱦᱟᱸ ᱛᱤᱨᱤᱥ, ᱪᱚᱞᱞᱤᱥ ᱠᱤᱞᱳᱢᱤᱴᱟᱨ ᱢᱩᱫᱽ ᱨᱮ ᱡᱩᱫᱤ, ᱱᱚᱝᱠᱟᱱᱟᱜ ᱠᱷᱮᱞ ᱡᱩᱫᱤ ᱦᱳᱭᱳᱜ ᱠᱷᱟᱱ ᱢᱟᱲᱟᱝ ᱧᱚᱜ ᱚᱱᱟ ᱛᱟᱦᱞᱮ ᱪᱟᱞᱟᱣ ᱵᱟᱨᱟ ᱦᱩᱭᱩᱜ ᱜᱮᱭᱟ, ᱚᱱᱟ ᱠᱷᱚᱱ ᱵᱟᱹᱲᱛᱤ ᱫᱚ ᱵᱟᱝ ᱜᱮ᱾
ᱟᱪᱪᱷᱟ ᱟᱪᱪᱷᱟ ᱾
ᱛᱟᱦᱚᱞᱮ ᱱᱚᱣᱟ ᱡᱟᱹᱯᱩᱫ ᱨᱮ ᱦᱟᱹᱠᱩ ᱠᱚᱫᱚ ᱵᱤᱱ ᱥᱟᱵ ᱵᱟᱨᱟ ᱠᱮᱫ ᱠᱚᱣᱟ ᱥᱮ ᱵᱟᱝ?
ᱵᱟᱝ ᱵᱟᱝ ᱜᱚᱝᱠᱮ ᱟᱞᱮ ᱥᱮᱫ ᱢᱟ ᱦᱟᱹᱠᱩ ᱫᱚ, ᱮᱠᱷᱚᱱᱳ ᱵᱟᱞᱮ ᱧᱟᱢᱮᱫ ᱠᱚ ᱜᱮᱭᱟ ᱱᱮᱛᱚᱜ᱾
ᱱᱚᱣᱟ ᱢᱟᱴᱷ ᱨᱮ ᱦᱩᱨᱩ ᱨᱚᱦᱚᱭ ᱛᱟᱞᱟ ᱛᱟᱞᱟᱛᱮ?
ᱨᱚᱦᱚᱭ ᱛᱟᱞᱟ ᱛᱟᱞᱟ ᱛᱮᱦᱚᱸ ᱵᱟᱠᱚ ᱧᱟᱢᱚᱜ ᱠᱟᱱ ᱜᱮᱭᱟ ᱢᱟᱴᱷ ᱨᱮ, ᱟᱫᱚ ᱞᱟᱦᱟ ᱟᱠᱟᱨᱮ ᱵᱚ ᱧᱟᱢ ᱠᱚᱜᱼᱟ ᱚᱸᱰᱮ ᱢᱟᱠᱚ ᱜᱷᱮᱨᱟᱣ ᱠᱟᱜ ᱜᱮ᱾ ᱟᱫᱚ ᱚᱸᱰᱮ ᱠᱷᱚᱱ ᱜᱮ ᱵᱟᱠᱚ ᱦᱮᱡ ᱦᱚᱪᱚ ᱟᱠᱚ ᱠᱟᱱ, ᱟᱫᱚ ᱚᱸᱰᱮ ᱠᱚ ᱞᱟᱦᱟ ᱨᱮᱜᱮ ᱠᱚ ᱥᱟᱵᱮᱫ ᱠᱚᱣᱟ ᱟᱫᱚ ᱱᱚᱛᱮ ᱢᱟ ᱵᱟᱹᱛ ᱥᱮᱫ ᱢᱟ ᱵᱟᱠᱚ ᱦᱤᱡᱩᱜ ᱠᱟᱱ ᱜᱮᱭᱟ᱾
ᱚ᱾ ᱟᱞᱮ ᱥᱮᱫ ᱢᱟ ᱱᱚᱝᱠᱟᱜᱮ ᱞ, ᱫᱟᱜ ᱠᱟᱫᱟᱭ ᱵᱷᱟᱜᱮ ᱜᱮ ᱟᱫᱚ ᱯᱩᱠᱷᱩᱨᱤ ᱨᱮᱱᱟᱜ ᱫᱟᱜ ᱠᱚᱦᱚᱸ ᱟᱨ ᱠᱷᱮᱛ ᱨᱮᱱᱟᱜ ᱫᱟᱜ ᱠᱚᱦᱚᱸ ᱞᱟᱹᱭ ᱜᱟᱱᱚᱜᱼᱟ ᱥᱚᱢᱟᱱ ᱜᱮ ᱧᱮᱞᱚᱜ ᱠᱟᱱᱟ᱾ ᱞᱟ. ᱭ ᱜᱟᱱᱚᱜ-ᱟ ᱜᱚᱴᱟ ᱜᱮ ᱯᱩᱠᱷᱨᱤ ᱠᱷᱚᱱ ᱫᱟᱜ ᱩᱰᱩᱝ ᱪᱟᱜ ᱠᱟᱱᱟ᱾
ᱛᱟᱦᱞᱮ ᱟᱯᱮ ᱥᱮᱫ ᱢᱟ ᱡᱟᱹᱛᱤ ᱜᱮ ᱫᱟᱜ ᱴᱟᱜ ᱜᱮ ᱵᱟᱝ?
ᱦᱚᱸ᱾ ᱟᱫᱚ ᱟᱞᱮ ᱥᱮᱫ ᱫᱚ ᱱᱟᱢᱟᱞ ᱜᱮᱭᱟ ᱵᱟᱝ ᱱᱟᱢᱟᱞᱤᱭᱟᱹ ᱞᱟᱹᱭ ᱜᱟᱱᱚᱜᱼᱟ᱾ ᱚᱝᱠᱟ ᱫᱚ ᱵᱤᱨ ᱵᱩᱨᱩ ᱠᱚᱫᱚ ᱵᱟᱹᱱᱩᱜ ᱛᱟᱞᱮᱭᱟ ᱱᱚᱝᱠᱟ ᱜᱮ, ᱥᱚᱢᱚᱛᱚᱞ ᱦᱟᱥᱟ ᱜᱮ᱾ ᱟᱫᱚ ᱫᱟᱜ ᱠᱷᱟᱱᱮ ᱵᱟᱹᱲᱛᱤ ᱜᱮ, ᱟᱵᱟᱨ ᱱᱟᱹᱭ ᱦᱚᱸ ᱢᱮᱱᱟᱜᱼᱟ ᱠᱤᱪᱷᱩ ᱱᱟᱹᱭ᱾ ᱱᱟᱹᱭ ᱫᱚ ᱵᱟᱝ ᱠᱟᱱᱟ ᱜᱟᱰᱟ ᱞᱮ ᱞᱟᱹᱭ ᱜᱮᱭᱟ, ᱩᱱᱟᱹᱜ ᱫᱚ ᱵᱟᱝ ᱢᱟᱨᱟᱝ ᱜᱮᱭᱟ᱾ ᱟᱫᱚ ᱚᱝᱠᱟ ᱛᱮᱦᱚᱸ ᱫᱟᱜ, ᱱᱤᱛᱚᱜ ᱫᱚ ᱡᱟᱹᱯᱩᱫ ᱫᱤᱱ ᱫᱚ ᱫᱟᱜ ᱦᱚᱸ ᱠᱚ ᱟᱨᱟᱜ ᱠᱟᱜᱼᱟ᱾ ᱚᱸᱰᱮ ᱦᱚᱸ ᱫᱟᱜ ᱯᱮᱨᱮᱡ ᱟᱠᱟᱱᱟ, ᱟᱨ ᱚᱸᱰᱮᱱᱟᱜ ᱫᱟᱜ ᱦᱚᱸ ᱟᱞᱮᱥᱮᱫ ᱦᱤᱡᱩᱜ ᱠᱟᱱᱟ, ᱱᱚᱣᱟ ᱢᱤᱫᱴᱟᱝ ᱡᱟᱣᱱᱟ ᱢᱮᱱᱟᱜᱼᱟ ᱜᱟᱰᱟ ᱨᱮᱱᱟᱜ ᱜᱮ ᱢᱤᱫᱴᱟᱝ ᱦᱩᱰᱤᱧ ᱧᱚᱜ ᱪᱟᱸᱜᱟ ᱾ ᱚᱱᱠᱟᱛᱮ ᱦᱤᱡᱩᱜ ᱠᱟᱱᱟ ᱟᱫᱚ ᱚᱱᱟ ᱠᱷᱟᱹᱛᱤᱨ ᱵᱷᱟᱜᱮ ᱜᱮ ᱦᱟᱠᱩ ᱠᱚᱦᱚᱸ ᱞᱮ ᱧᱟᱢᱮᱫ ᱠᱚᱣᱟ ᱾
ᱚ ᱟᱨ ᱟᱸᱡᱚᱢ ᱠᱟᱜ ᱜᱮᱭᱟᱞᱤᱧ ᱥᱮ ᱪᱮᱫ ᱢᱟᱱᱮ ᱱᱟᱢᱟᱞ ᱥᱮᱫᱢᱟ ᱢᱟᱱᱮ ᱦᱟᱹᱠᱩ ᱢᱟ ᱦᱟᱹᱠᱩ ᱠᱚ, ᱠᱟᱴᱠᱚᱢ ᱠᱚ ᱟᱨ ᱢᱟᱱᱮ ᱤᱭᱟᱹ ᱠᱚ ᱫᱚᱢᱮ ᱠᱚ ᱧᱟᱢᱚᱜ ᱜᱮᱭᱟ ᱾
ᱦᱮᱸ ᱫᱚᱢᱮ ᱜᱮ ᱞᱟᱹᱭ ᱜᱟᱱᱚᱜᱼᱟ ᱾ ᱦᱟᱹᱠᱩ, ᱠᱟᱴᱠᱚᱢ ᱩᱱᱠᱩ ᱨᱚᱠᱚᱡ ᱠᱚ, ᱠᱟᱛᱞᱟ, ᱠᱩᱪᱞᱳ ᱾
ᱟᱨ ᱟᱯᱮ ᱥᱮᱫ ᱢᱟᱧ ᱟᱸᱡᱚᱢ ᱠᱟᱜ ᱜᱮᱭᱟ ᱟᱨ ᱵᱮᱥᱤ ᱪᱮᱛᱟ ᱡᱚᱠ ᱠᱚ ᱛᱟᱦᱮᱱ ᱜᱮᱭᱟ?
ᱦᱮᱸ ᱡᱚᱸᱠ ᱠᱚ ᱫᱚ ᱢᱮᱱᱟᱜ ᱠᱚ ᱜᱮᱭᱟ ᱾ ᱟᱫᱚ ᱡᱚᱸᱠ ᱠᱚᱫᱚ ᱡᱟᱦᱟᱸ ᱥᱮᱫ ᱠᱟᱹᱴᱤᱡ ᱞᱟᱹᱭ ᱜᱟᱱᱚᱜᱼᱟ ᱱᱚᱝᱠᱟ ᱫᱟᱨᱮ ᱯᱟᱞᱟ ᱵᱟᱹᱲᱛᱤ ᱢᱮᱱᱟᱜᱼᱟ ᱚᱱᱠᱟᱱ ᱴᱷᱮᱱ ᱾ ᱱᱟᱥᱮᱱᱟᱜ ᱜᱟᱡᱟᱲ ᱧᱚᱜ ᱛᱟᱦᱮᱸᱱᱟ ᱚᱱᱠᱟᱱ ᱥᱮᱫ ᱜᱮ ᱵᱟᱹᱲᱛᱤ ᱡᱚᱸᱠ, ᱟᱫᱚ ᱱᱤᱛᱚᱜ ᱫᱚ ᱱᱚᱣᱟ ᱵᱷᱤᱛᱟ ᱢᱟᱜᱼᱢᱟᱜ ᱛᱮ ᱡᱚᱛᱚ ᱠᱚ ᱥᱟᱯᱷᱟ ᱩᱛᱟᱹᱨ ᱠᱟᱫᱟ ᱾
ᱚ ᱟᱪᱪᱷᱟ ᱢᱟᱱᱮ ᱢᱟᱱᱮ ᱛᱟᱦᱚᱞᱮ ᱟᱯᱮ ᱥᱮᱫ ᱢᱟ ᱱᱤᱛᱳᱜ ᱮᱠᱷᱚᱱ ᱫᱚ ᱢᱟᱱᱮ ᱵᱟᱹᱫᱽ ᱨᱮᱫᱚ ᱡᱮᱢᱚᱱ ᱦᱳᱲᱩ ᱠᱚ ᱨᱚᱦᱚᱭᱮᱫᱟ ᱩᱱᱠᱩ ᱥᱟᱵ ᱠᱟᱜ ᱢᱮ ᱟᱫᱚ ᱚᱱᱟ ᱦᱩᱲᱩ ᱨᱚᱦᱚᱭ ᱨᱚᱦᱚᱭ ᱛᱮᱢᱟ ᱵᱟᱠᱚ, ᱵᱟᱠᱚ ᱧᱮᱞ ᱧᱟᱢᱚᱜ ᱜᱮᱭᱟ?
ᱵᱟᱝ ᱜᱮ ᱾ ᱦᱩᱲᱩ ᱨᱚᱦᱚᱭ ᱨᱚᱦᱚᱭ ᱛᱮᱦᱚᱸ ᱩᱱᱠᱩ ᱫᱚ ᱵᱟᱠᱚ ᱧᱮᱞ ᱧᱟᱢᱚᱜ ᱠᱟᱱᱟ ᱾ ᱱᱩᱠᱩ ᱦᱟᱹᱠᱩ ᱠᱚᱫᱚ ᱠᱚ ᱵᱚᱨᱚᱝ ᱠᱚ ᱧᱟᱢ ᱟᱠᱟᱫ ᱠᱚᱣᱟ ᱾ ᱨᱚᱦᱚᱭ ᱛᱟᱞᱟ ᱛᱮ ᱦᱚᱸ ᱾ ᱨᱚᱠᱚᱡ ᱠᱚ, ᱛᱟᱨᱯᱚᱨᱮ, ᱜᱚᱝᱜᱷᱟ ᱠᱚ ᱾ ᱠᱟᱴᱠᱚᱢ ᱠᱚ ᱱᱩᱠᱩ ᱫᱚᱠᱚ ᱧᱟᱢ ᱠᱚᱜᱮᱭᱟ ᱾ ᱢᱮᱱᱠᱷᱟᱱ ᱡᱟᱦᱟᱸ ᱡᱚᱸᱠ ᱵᱤᱱ ᱞᱟᱹᱭ ᱠᱮᱫᱟ ᱚᱱᱟ ᱫᱚ ᱠᱤᱱᱛᱩ ᱵᱟᱝ ᱜᱮ ᱾
ᱩᱱᱠᱩ ᱫᱚ ᱢᱟᱱᱮ ᱚᱠᱟ ᱥᱮᱫ ᱫᱟᱨᱮ, ᱯᱟᱞᱟ ᱠᱚ ᱢᱮᱱᱟᱜ ᱟᱠᱟᱫᱟ ᱚᱱᱛᱮ ᱜᱮ ᱠᱚ ᱪᱟᱞᱟᱜ ᱜᱷᱩᱴᱩ ᱥᱮᱫ ᱨᱮᱜᱮ
ᱦᱮᱸ ᱡᱟᱦᱟ ᱥᱮᱫ ᱫᱟᱨᱮ ᱯᱟᱲᱟ ᱠᱚ ᱢᱮᱱᱟᱜᱼᱟ ᱚᱸᱰᱮ ᱜᱮ ᱾ ᱟᱫᱚ ᱱᱤᱛᱚᱜ ᱫᱚ ᱠᱷᱮᱛ ᱠᱚ ᱥᱤ ᱠᱟᱫᱟ ᱠᱚ, ᱡᱷᱚᱛᱚ ᱦᱚᱲ ᱠᱚ ᱯᱚᱨᱤᱥᱠᱟᱨ ᱠᱟᱫᱟ ᱠᱚ ᱦᱟᱸᱜ ᱠᱷᱟᱱ ᱚᱱᱟ ᱠᱷᱟᱹᱛᱤᱨ ᱟᱫᱚ ᱵᱟᱹᱱᱩᱜ ᱠᱚᱣᱟ ᱾
ᱚ ᱟᱪᱷᱟ ᱟᱪᱷᱟ ᱟᱪᱪᱷᱟ ᱾
ᱫᱟᱞᱮ ᱯᱟᱲᱟ ᱡᱟᱭᱜᱟ ᱞᱮᱠᱟ ᱜᱮ ᱢᱮᱱᱟᱜᱼᱟ ᱾ ᱟᱪᱪᱷᱟ ᱟᱯᱮ ᱥᱮᱫ ᱠᱚᱜ ᱟᱢ, ᱦᱮᱸ ᱪᱮᱫ ᱮᱢ ᱞᱟᱹᱭ ᱠᱮᱫᱟ? ᱵᱟᱝ ᱤᱧ ᱫᱩᱧ ᱞᱟᱹᱭ ᱫᱟ ᱡᱮ ᱟᱯᱮ ᱥᱮᱫ ᱫᱚ ᱛᱚ ᱦᱟᱸᱜ ᱠᱷᱟᱱ ᱛᱟᱦᱞᱮ ᱟᱢ ᱦᱚᱸ ᱦᱲᱩ ᱨᱚᱦᱚᱭ ᱪᱟᱞᱟᱣ ᱠᱟᱛᱮ ᱡᱚᱸᱠ ᱠᱚᱢ ᱧᱟᱢ ᱯᱟᱨᱟ ᱠᱮᱫ ᱠᱚᱣᱟ ᱥᱮ ᱪᱮᱫ?
ᱦᱮᱸ ᱾ ᱡᱚᱸᱠ ᱢᱟ ᱟᱞᱮ ᱥᱮᱫ ᱢᱟ ᱵᱟᱹᱱᱩᱜ ᱠᱚᱜᱮᱭᱟ, ᱟᱞᱮ ᱥᱮᱫ ᱫᱚ ᱡᱚᱸᱠ ᱞᱮᱠᱷᱟ ᱜᱮ ᱵᱟᱹᱱᱩᱜ ᱠᱚᱣᱟ, ᱢᱟᱱᱮ ᱡᱚᱸᱠ ᱫᱚ ᱵᱟᱹᱱᱩᱜ ᱠᱚᱣᱟ ᱾ ᱮᱠᱫᱚᱢ ᱾
ᱚ ᱾
ᱟᱨ ᱟᱯᱮ ᱥᱮᱫ ᱦᱚᱸ ᱟᱸᱡᱚᱢ ᱵᱟᱲᱟᱣ ᱠᱟᱜ ᱜᱤᱭᱟᱹᱧ ᱟᱯᱮ ᱥᱮᱫ ᱜᱮ ᱡᱟᱹᱥᱛᱤ ᱠᱚ ᱛᱟᱦᱮᱱ ᱜᱮᱭᱟ ᱡᱚᱸᱠ ᱾
ᱦᱮᱸ ᱟᱞᱮ ᱥᱮᱫ ᱫᱚ ᱢᱮᱱᱟᱜ ᱠᱚᱣᱟ ᱾ ᱡᱚᱸᱠ ᱫᱚ ᱾
ᱛᱮᱦᱮᱱ ᱟᱯᱮ ᱥᱮᱫ ᱮ ᱫᱟᱜ ᱞᱮᱫᱟ ᱥᱮ ᱵᱟᱝ ᱛᱮᱦᱮᱱ ᱦᱚᱞᱟ?
ᱛᱮᱦᱮᱧ ᱫᱚ ᱛᱮᱦᱮᱧ ᱫᱚ ᱵᱟᱭ ᱫᱟᱜ ᱠᱟᱫᱟ ᱢᱚᱱᱮ ᱦᱚᱭ ᱾ ᱟᱪᱪᱷᱟ ᱤᱧ ᱫᱚ ᱵᱟᱨᱦᱮ ᱨᱤᱧ ᱛᱟᱦᱮᱱ ᱜᱮᱭᱟ ᱛᱚ ᱚᱲᱟᱜ ᱨᱮᱫᱚ ᱵᱟᱝ᱾ ᱵᱟᱦᱨᱮ ᱨᱮᱜᱮ ᱛᱟᱦᱮᱸ ᱦᱩᱭᱩᱜ ᱜᱮᱭᱟ ᱚᱸᱰᱮ ᱜᱮ ᱚᱲᱟᱜ ᱫᱚ ᱦᱟᱜ ᱠᱟᱱ, ᱵᱤᱱᱤᱰ ᱠᱚ ᱵᱟᱝ ᱛᱟᱦᱮᱱ ᱢᱟ ᱟᱫᱚ ᱚᱲᱟᱜ ᱤᱧ ᱪᱟᱞᱟᱜᱼᱟ᱾ ᱢᱤᱫ ᱢᱟᱥ ᱯᱚᱨᱮ ᱠᱤᱝᱵᱟ ᱵᱟᱨ ᱢᱟᱥ ᱯᱚᱨᱮ, ᱵᱟ ᱡᱚᱠᱷᱚᱱ ᱛᱚᱠᱷᱚᱱ ᱚᱲᱟᱜ ᱤᱧ ᱪᱟᱞᱟᱜᱼᱟ, ᱚᱱᱠᱟ
ᱡᱟᱦᱟᱱᱟᱜ ᱠᱚᱢ ᱠᱟᱹᱢᱤ ᱵᱟᱲᱟᱭ ᱜᱮᱭᱟ ᱟᱨ ᱵᱟᱨᱦᱮ ᱠᱚᱨᱮᱫ ᱫᱚ᱾
ᱵᱟᱭᱨᱮ ᱵᱚᱞᱛᱮ ᱱᱚᱣᱟ ᱦᱳᱥᱴᱮᱞ ᱨᱮ ᱛᱟᱦᱮᱸ ᱦᱩᱭᱩᱜ ᱜᱮᱭᱟ᱾ ᱟᱫᱚ
ᱦᱩᱰᱤᱧ ᱠᱷᱚᱱ ᱜᱮ ᱚᱠᱟᱨᱮ ᱢᱮᱥ ᱨᱮ ᱚᱠᱟᱨᱮ ᱦᱳᱥᱴᱮᱞ ᱨᱮ ᱱᱚᱝᱠᱟ ᱛᱟᱦᱮᱸ ᱵᱟᱲᱟ ᱠᱟᱛᱮᱜ ᱜᱮ ᱟᱫᱚ ᱵᱟᱨᱦᱮ ᱨᱮᱜᱮ ᱛᱟᱦᱮᱸ ᱦᱚᱸ ᱵᱷᱟᱜᱮ ᱜᱮ ᱵᱩᱡᱷᱟᱹᱜ ᱠᱟᱱᱟ ᱚᱲᱟᱜ ᱠᱚᱨᱮ ᱫᱚ ᱟᱫᱚ ᱩᱱᱟᱹᱜ ᱢᱟᱱᱮ ᱢᱚᱱᱮ ᱵᱟᱭ ᱜᱚᱦᱚᱨᱟᱭ᱾ ᱡᱟᱸᱦᱟᱸ ᱠᱚ ᱡᱮᱢᱚᱱ ᱚᱲᱟᱜ ᱨᱮ ᱥᱟᱨᱟ ᱜᱷᱟᱲᱤ ᱚᱲᱟᱜ ᱨᱮ ᱛᱟᱦᱮᱸ ᱥᱟᱱᱟ ᱠᱚᱣᱟ, ᱤᱧᱟᱹᱜ ᱫᱚ ᱟᱫᱚ ᱩᱱᱟᱹᱜ ᱫᱚ ᱵᱟᱝ ᱜᱮ᱾
ᱯᱟ. ᱭᱞᱟ. ᱯᱟ. ᱭᱞᱟ. ᱢᱟᱱᱮ ᱠᱚ ᱵᱷᱚᱨᱛᱤ ᱮᱱᱟ ᱥᱮ ᱜᱮᱭᱟ, ᱯᱳᱭᱞᱳ ᱯᱳᱭᱞᱳ ᱢᱟ ᱚᱲᱟᱜ ᱠᱷᱚᱱ ᱥᱮᱱ ᱜᱮ ᱵᱟᱭ ᱛᱟᱦᱮᱱᱟ ᱱᱤᱭᱟᱹ ᱦᱳᱥᱴᱮᱞ ᱟᱨ ᱦᱳᱴᱮᱞ ᱨᱮ ᱛᱟᱦᱮᱸ ᱞᱮᱱᱠᱷᱟᱱ ᱠᱤᱪᱷᱩ ᱫᱤᱱᱮᱢ ᱦᱩᱭ ᱞᱮᱱᱠᱷᱟᱱ ᱟᱫᱚ ᱚᱲᱟᱜ ᱵᱟᱭ ᱦᱮᱡ ᱥᱟᱱᱟ ᱢᱮᱭᱟ᱾
ᱦᱮᱸ ᱱᱚᱣᱟ ᱫᱚ ᱮᱠᱫᱚᱢ ᱥᱟᱹᱨᱤ ᱠᱟᱛᱷᱟ᱾ ᱯᱳᱭᱞᱳ ᱡᱚᱠᱷᱚᱱ ᱵᱷᱚᱨᱛᱤ ᱠᱤᱫᱤᱧᱟ ᱠᱚ ᱦᱮᱸ ᱯᱳᱭᱞᱳ ᱡᱚᱠᱷᱚᱱ ᱠᱚ ᱵᱷᱚᱨᱛᱤ ᱠᱤᱫᱤᱧᱟ ᱞᱟᱹᱭ ᱜᱟᱱᱚᱜᱼᱟ ᱫᱤᱱᱟᱹᱢ ᱜᱤᱧ ᱨᱟᱜ ᱵᱟᱲᱟᱭᱮᱫ ᱛᱟᱦᱮᱸᱫ᱾ ᱢᱚᱱᱮ ᱠᱟᱱᱟ ᱚᱲᱟᱜ ᱵᱮᱜᱚᱦᱚᱨ ᱫᱚ ᱵᱟᱨᱦᱮ ᱫᱚ ᱮᱠᱫᱚᱢ ᱛᱟᱦᱮᱸ ᱵᱟᱝ ᱜᱟᱱᱚᱜᱼᱟ, ᱱᱚᱝᱠᱟ ᱢᱚᱱᱮ ᱦᱩᱭᱩᱜ ᱠᱟᱱ ᱛᱟᱦᱮᱸᱫ᱾ ᱟᱫᱚ ᱱᱤᱛᱚᱜ ᱫᱚ ᱵᱟᱦᱨᱮ ᱨᱮ ᱛᱟᱦᱮᱸ ᱛᱟᱦᱮᱸ ᱛᱮᱜᱮ ᱵᱷᱟᱜᱮ᱾
ᱟᱫᱚ ᱮᱠᱟᱞ ᱜᱮ ᱚᱲᱟᱜ ᱜᱮ ᱵᱟᱝ ᱥᱮᱱ ᱥᱟᱱᱟᱱᱤᱡ ᱠᱟᱱ ᱜᱮᱭᱟ ᱵᱟᱝ᱾
ᱦᱮᱸ ᱚᱲᱟᱜ ᱤᱧ ᱪᱟᱜ ᱜᱮᱭᱟ᱾ ᱠᱤᱪᱷᱩ ᱫᱤᱱ ᱞᱟᱦᱟ ᱜᱮ ᱚᱲᱟᱜ ᱤᱧ ᱪᱟᱞᱟᱣᱱᱟ ᱢᱤᱫ ᱢᱟᱥ ᱜᱟᱱᱤᱧ ᱦᱩᱭᱮᱱᱟ ᱢᱚᱱᱮ ᱦᱚᱭ᱾ ᱛᱟᱣ ᱚᱲᱟᱜ ᱦᱚᱲ ᱠᱚ ᱞᱮᱫᱟ ᱡᱮ ᱵᱟᱢ ᱦᱤᱡᱩᱜ ᱠᱟᱱᱟ ᱚᱲᱟᱜ᱾ ᱟᱫᱚ ᱚᱲᱟᱜ ᱨᱮᱱ ᱦᱚᱲ ᱠᱚ ᱧᱮᱞ ᱫᱟᱠᱚ ᱫᱤᱱᱟᱹᱢ ᱵᱟᱨᱦᱮ ᱨᱮᱜᱮ ᱚᱲᱟᱜ ᱨᱮ ᱩᱱᱟᱹᱜ ᱵᱟᱝ ᱛᱟᱦᱮᱸ ᱦᱩᱭᱩᱜ ᱜᱮᱭᱟ᱾ ᱟᱫᱚ ᱵᱟᱦᱨᱮ ᱨᱮᱫᱚ ᱦᱟᱜ ᱟᱵᱟᱨ ᱞᱟᱹᱭ ᱜᱟᱱᱚᱜᱼᱟ, ᱩᱱᱟᱹᱜ ᱡᱷᱩᱴ ᱡᱷᱟᱢᱮᱞᱟ ᱵᱟᱝ ᱛᱟᱦᱮᱱ ᱜᱮᱭᱟ ᱡᱮᱢᱚᱱ ᱮᱠᱞᱟ ᱜᱮ ᱛᱟᱦᱮᱱ ᱢᱮ᱾ ᱵᱟᱝ ᱠᱟᱹᱭᱡᱟᱹ ᱠᱷᱟ. ᱯᱟ. ᱨᱤᱢ ᱟᱸᱡᱚᱢᱟ ᱥᱮ ᱚᱠᱚᱭᱟᱜ ᱦᱟᱹᱱᱤ ᱨᱟᱹᱜᱤᱭᱟᱭ ᱠᱟᱱᱟ ᱥᱮ ᱱᱩᱧ ᱨᱟᱹᱜᱤᱭᱟᱭ ᱠᱟᱱᱟ ᱱᱚᱝᱠᱟ ᱦᱚᱸ ᱵᱟᱝ ᱟᱸᱡᱚᱢᱚᱜᱼᱟ᱾ ᱢᱤᱫᱴᱟᱝ ᱥᱟᱱᱛᱤ ᱧᱚᱜ ᱡᱟᱠᱮ ᱵᱚᱞᱮ᱾ ᱵᱟᱝᱠᱷᱟᱱ ᱟᱛᱳ ᱴᱚᱞᱟ ᱨᱮᱫᱚ ᱵᱟᱲᱟᱭ ᱜᱮᱭᱟᱢ᱾ ᱚᱠᱚᱭ ᱪᱮᱫᱮ ᱪᱤᱟᱭᱫᱟ ᱵᱚᱞᱮ ᱦᱟᱱᱤ ᱨᱟᱜᱤ ᱟᱭ ᱢᱮ᱾ ᱚᱠᱚᱭ ᱦᱟᱱᱟᱮᱫᱟ ᱚᱱᱟ ᱦᱟᱹᱱᱤᱭᱟᱜ ᱛᱩᱞᱟᱹ ᱡᱚᱠᱷᱟ ᱠᱷᱟᱭ ᱢᱮ ᱚᱱᱠᱟ ᱫᱚ ᱮᱠᱫᱚᱢ ᱵᱟᱹᱧ ᱠᱩᱥᱤᱭᱟᱜ ᱜᱮᱭᱟ, ᱟᱸᱡᱚᱢ ᱦᱚᱸ ᱵᱟᱝ ᱥᱟᱱᱟᱧ ᱜᱮᱭᱟ ᱚᱱᱟ ᱠᱷᱟᱹᱛᱤᱨ᱾ ᱟᱹᱵᱤᱱ ᱦᱳᱥᱴᱮᱞ ᱨᱮᱵᱤᱱ ᱛᱟᱦᱮᱸ ᱵᱟᱲᱟ ᱟᱠᱟᱱᱟ᱾
ᱦᱳᱭ ᱦᱳᱭ ᱛᱟᱦᱮ ᱵᱟᱲᱟ ᱟᱠᱟᱱᱤᱧ᱾
ᱚ ᱛᱩᱱ ᱵᱚᱪᱷᱚᱨ ᱵᱤᱱ ᱛᱟᱦᱮᱸ ᱞᱮᱱᱟ᱾
ᱛᱟᱦᱮᱸ ᱞᱮᱱᱟᱞᱤᱧ ᱟᱴ ᱵᱚᱪᱷᱚᱨ ᱞᱤᱧ ᱛᱟᱦᱮᱸ ᱞᱮᱱᱟ᱾
ᱟᱴ ᱵᱚᱪᱷᱚᱨ ᱟᱹᱰᱤ ᱫᱤᱱ ᱛᱚ ᱞᱮᱭᱜᱟᱱᱼᱟ ᱵᱷᱟᱜᱮ ᱜᱮ ᱛᱚ᱾
ᱦᱮᱸ ᱦᱮᱸ ᱟᱹᱰᱤ ᱫᱤᱱ
ᱢᱟᱱᱮ ᱦᱩᱰᱤᱧ ᱠᱷᱚᱱᱜᱮ ᱥᱮ ᱫᱷᱟᱨᱟᱠᱟᱨ ᱪᱮ ᱚᱠᱟ
ᱦᱮᱸ ᱦᱩᱰᱤᱧ ᱠᱷᱚᱱᱜᱮ ᱢᱟᱱᱮ ᱩᱱᱟᱹᱜ ᱦᱩᱰᱤᱧ ᱦᱚᱸ ᱵᱟᱝ ᱚᱱᱠᱟ ᱮᱭᱤᱴ ᱠᱷᱚᱱᱞᱤᱧ ᱛᱟᱦᱮᱸ ᱠᱟᱱ ᱜᱮᱭᱟ
ᱮᱭᱤᱴ ᱠᱷᱚᱱ
ᱦᱳᱭ
ᱛᱟᱦᱚᱞᱮ ᱛᱤᱥ ᱠᱚᱛᱮ ᱵᱤᱱ ᱟᱫᱚ ᱟᱲᱟᱜ ᱠᱮᱫᱟᱢ ᱢᱟᱱᱮ? ᱚᱭ ᱦᱮᱡ ᱱᱟᱵᱤᱱ ᱚᱸᱰᱮ ᱠᱚᱞᱮᱡᱽ ᱯᱚᱨᱮ ᱥᱮ
ᱠᱚᱞᱮᱡᱽ
ᱛᱟᱦᱚᱞᱮ ᱫᱚ ᱵᱷᱟᱜᱤ ᱜᱮᱢ ᱵᱟᱲᱟᱭᱟ ᱞᱮᱭ ᱜᱟᱱᱚᱜ ᱦᱳᱥᱴᱮᱞ ᱨᱮ
ᱢᱟᱱᱮ ᱵᱷᱟᱜᱤ ᱫᱚ ᱵᱟᱝ ᱢᱚᱴᱟ ᱢᱩᱴᱤ ᱠᱚᱢ ᱠᱚᱢ ᱜᱮ ᱵᱤᱥᱤ ᱫᱚ ᱵᱟ
ᱦᱮ ᱟᱨ
ᱚᱞ ᱪᱤᱠᱤ ᱛᱮᱜᱮ ᱯᱟᱲᱟᱜ ᱠᱟᱱ ᱜᱮᱭᱟ ᱚᱞᱪᱤᱠᱤ ᱛᱮᱢ ᱯᱟᱲᱟᱜ ᱠᱟᱱ ᱜᱮᱭᱟ ᱥᱮ
ᱦᱮᱸ
ᱢᱟᱱᱮ ᱚᱞ ᱪᱤᱠᱤ ᱛᱮᱜᱮᱢ ᱯᱟᱲᱦᱟᱜ ᱠᱟᱱᱟ ᱥᱮ ᱵᱮᱝᱜᱚᱞᱤ ᱛᱮ?
ᱟᱪᱪᱷᱟ ᱟᱪᱪᱷᱟ ᱚᱠᱛᱚ ᱦᱚᱸ ᱪᱟᱵᱟ ᱦᱮᱡ ᱮᱱ ᱛᱟᱞᱟᱝ ᱦᱟᱜ ᱠᱷᱟᱱ ᱟᱨᱦᱚᱸ ᱵᱚᱨᱚᱝ ᱯᱚᱨᱮ ᱛᱮᱞᱟᱝ ᱨᱚᱯᱚᱲᱟ